ᱦᱮᱸ ᱟᱸᱡᱚᱢᱚᱜ ᱠᱟᱱᱟ᱾ ᱦᱮᱸ ᱡᱚᱦᱟᱨ ᱜᱮ᱾ ᱟᱪᱪᱷᱟ ᱪᱮᱫ ᱠᱚᱢ ᱪᱤᱠᱟᱹ ᱵᱟᱲᱟᱭᱮᱫᱟ ᱛᱟᱦᱞᱮ? ᱦᱮᱸ ᱱᱟᱯᱟᱭ ᱜᱮᱭᱟᱞᱤᱧ, ᱪᱮᱜ ᱠᱚᱵᱮᱱ ᱪᱤᱠᱟᱹ ᱵᱟᱲᱟᱭᱮᱫᱟ ᱟᱹᱵᱤᱱ ᱫᱚ?
ᱪᱮᱜ ᱦᱚᱸ ᱵᱟᱝ ᱟᱹᱞᱤᱧ ᱦᱚᱸ ᱱᱚᱜᱼᱚᱭ ᱱᱤᱛᱚᱜ ᱫᱚ ᱦᱟᱸᱜ ᱪᱮ ᱦᱚᱸ ᱵᱟᱞᱤᱧ ᱪᱤᱠᱟᱹᱭᱮᱫᱟ ᱫᱩᱲᱩᱵ ᱵᱟᱲᱟᱣ ᱠᱟᱱᱟᱞᱤᱧ᱾
ᱟᱪᱪᱷᱟ ᱱᱟᱯᱟᱭ ᱜᱮ ᱢᱮᱱᱟᱜ ᱵᱤᱱᱟ ᱛᱚ?
ᱦᱮᱸ ᱪᱟᱸᱫᱳ ᱵᱚᱸᱜᱟ ᱫᱟᱭᱟᱛᱮ ᱦᱟᱸᱜ ᱱᱤᱛᱚᱜ ᱫᱚ ᱱᱟᱯᱟᱭ ᱜᱮ ᱢᱮᱱᱟᱜ ᱞᱤᱧᱟᱹ᱾
ᱚᱸ ᱟᱨ ᱚᱲᱟᱜ ᱨᱤᱱ ᱥᱟᱱᱟᱢ ᱦᱚᱲ ᱱᱟᱯᱟᱭ ᱜᱮ?
ᱦᱮᱸ ᱱᱤᱛᱚᱜ ᱫᱚ ᱦᱟᱸᱜ ᱡᱚᱛᱚ ᱜᱮ ᱱᱟᱯᱟᱭ ᱜᱮ ᱢᱮᱱᱟᱜ ᱞᱮᱭᱟ᱾
ᱟᱪᱪᱷᱟ,
ᱟᱨ ᱟᱯᱮᱜᱮ ᱚᱠᱟᱞᱮᱠᱟ ᱢᱮᱱᱟᱜ ᱯᱮᱭᱟ ᱜᱷᱟᱨᱚᱸᱧᱡᱽ ᱠᱚᱨᱮ ᱥᱟᱶᱛᱮ ᱟᱹᱵᱤᱱ?
ᱜᱮ ᱢᱮᱱᱟᱜ ᱞᱮᱭᱟ᱾
ᱟᱪᱪᱷᱟ ᱟᱪᱪᱷᱟ ᱦᱮᱸ ᱱᱟᱯᱟᱭ ᱛᱟᱦᱮᱱ ᱜᱮ ᱵᱩᱜᱤᱭᱟ᱾
ᱦᱳᱭ ᱦᱳᱭ᱾
ᱪᱟᱥ ᱵᱟᱝ ᱛᱟᱦᱮᱸ ᱞᱮᱱᱠᱷᱟᱱ ᱪᱤᱠᱟᱹᱛᱮ ᱪᱟᱥ ᱠᱟᱛᱮ ᱵᱚᱱ ᱟᱨᱡᱟᱣ ᱫᱟᱲᱮᱭᱟᱜᱼᱟ ᱦᱮᱸ ᱥᱮ᱾
ᱮᱠᱫᱚᱢ ᱮᱠᱫᱚᱢ,
ᱦᱮᱸ ᱟᱪᱪᱷᱟ ᱞᱟᱹᱭᱮᱫ ᱛᱟᱦᱮᱸᱫ ᱞᱤᱧ ᱡᱮ ᱠᱳᱱᱳ ᱢᱤᱜᱴᱟᱹᱝ ᱥᱟᱛᱟᱢ ᱤᱫᱤ ᱠᱟᱛᱮ ᱨᱚᱲ ᱞᱮᱠᱷᱟᱱ ᱟᱹᱰᱤ ᱱᱟᱯᱟᱭᱚᱜᱼᱟ᱾
ᱦᱳᱭ ᱦᱳᱭ ᱢᱤᱫᱴᱤᱡ ᱥᱟᱛᱟᱢ ᱛᱟᱦᱚᱞᱮ ᱟᱹᱵᱤᱱ ᱜᱮ ᱞᱟᱹᱭ ᱵᱤᱱ ᱢᱤᱫᱴᱤᱡ ᱥᱟᱛᱟᱢ᱾
ᱟᱪᱪᱷᱟ ᱟᱪᱪᱷᱟ ᱦᱮᱸ ᱞᱟᱹᱭ ᱫᱟᱞᱤᱧ ᱦᱟᱸᱜ ᱟᱪᱪᱷᱟ ᱟᱹᱵᱤᱱ ᱚᱱᱟ ᱟᱸᱫᱷᱟ ᱯᱟᱹᱛ ᱯᱟᱹᱛᱭᱟᱹᱣ ᱵᱤᱱ ᱵᱤᱥᱥᱟᱹᱥᱟᱜ ᱜᱮᱭᱟ ᱢᱟᱱᱮ ᱟᱸᱫᱷᱟ ᱯᱟᱹᱛᱭᱟᱹᱣ ᱤᱫᱤ ᱠᱟᱛᱮ ᱵᱤᱱ ᱵᱟᱲᱟᱭ ᱜᱮᱭᱟ ᱥᱮ ᱵᱟᱝ?
ᱢᱟᱱᱮ ᱟᱸᱫᱷᱟ ᱯᱟᱹᱛᱭᱟᱹᱣ ᱢᱟᱱᱮ ᱪᱮᱜ ᱠᱟ ᱢᱟᱱᱮ ᱚᱱᱟ ᱡᱟᱦᱟᱸ ᱫᱤᱠᱩ ᱛᱮᱠᱚ ᱢᱮᱛᱟᱜ ᱫᱚ ᱠᱩᱥᱚᱝᱥᱠᱟᱨ ᱚᱱᱟ ᱡᱤᱱᱤᱥᱴᱟᱜ
ᱮᱠᱟᱞ ᱜᱮ ᱮᱠᱟᱞ ᱜᱮ ᱦᱮᱸ ᱦᱮᱸ ᱚᱱᱟᱜᱮ ᱚᱱᱟᱜᱮ
ᱦᱳᱭ ᱦᱳᱭ ᱢᱟᱱᱮ ᱦᱮᱸ ᱵᱟᱹᱞᱤᱧ ᱯᱟᱹᱛᱭᱟᱹᱣᱟᱜ ᱜᱮᱭᱟ ᱠᱤᱱᱛᱩ ᱟᱹᱞᱤᱧ ᱫᱚ᱾
ᱟᱪᱪᱷᱟ ᱟᱪᱪᱷᱟ
ᱦᱮᱸ
ᱵᱟᱵᱤᱱ ᱯᱟᱹᱛᱭᱟᱹᱜ ᱜᱮᱭᱟ ᱵᱟᱝ
ᱦᱮᱸ ᱵᱟᱝ ᱮᱠᱫᱚᱢ ᱜᱮ ᱵᱟᱞᱤ ᱮᱠᱫᱚᱢ ᱜᱮ ᱥᱟᱹᱨᱤ ᱟᱹᱞᱤᱧ ᱫᱚ ᱚᱱᱟ ᱠᱚ ᱡᱚᱠᱷᱚᱱ ᱡᱟᱦᱟᱸᱭ ᱢᱟᱱᱮ ᱱᱚᱸᱰᱮ ᱟᱹᱞᱤᱧ ᱦᱚᱸ ᱱᱤᱛᱚᱜ ᱟᱹᱞᱤᱧ ᱢᱮᱱᱟ ᱱᱤᱛᱚᱜ ᱫᱚ ᱢᱮᱥ ᱨᱮᱜᱮᱞᱤᱧ ᱛᱟᱦᱮᱱ ᱜᱮᱭᱟ ᱛᱚ ᱱᱚᱸᱰᱮ ᱟᱹᱰᱤᱜᱟᱱ ᱜᱟᱛᱮ ᱜᱮ ᱚᱱᱠᱟ ᱢᱮᱱᱟᱜ ᱡᱮ ᱚᱱᱠᱟᱱᱟᱜ ᱤᱭᱟᱹ ᱠᱚᱠᱚ ᱯᱟᱹᱛᱭᱟᱹᱣᱟᱜ ᱜᱮᱭᱟ ᱟᱨ ᱪᱮᱫ ᱛᱚ ᱟᱹᱞᱤᱧ ᱫᱚ ᱮᱠᱫᱚᱢ ᱜᱮ ᱠᱚᱫᱚ ᱵᱟᱞᱤᱧ ᱯᱟᱹᱛᱭᱟᱹᱜ ᱜᱮᱭᱟ ᱮᱵᱚᱝ ᱠᱤ ᱟᱞᱤᱧ ᱫᱚ ᱩᱱ ᱠᱩ ᱢᱟᱱᱮ ᱢᱟᱱᱟ ᱠᱚ ᱜᱮᱭᱟ ᱞᱤᱧ ᱪᱮᱫ ᱦᱚᱸ ᱵᱟᱝ ᱦᱩᱭᱩᱜ ᱜᱮᱭᱟ ᱱᱚᱝᱠᱟ ᱫᱚ
ᱮᱠᱟᱞᱜᱮ ᱦᱮᱸ ᱡᱟᱭᱦᱳᱠ ᱟᱹᱰᱤ ᱡᱚᱛᱷᱟᱛ ᱠᱟᱛᱷᱟ ᱵᱤᱱ ᱞᱟᱹᱭ ᱛᱤᱭᱳᱜ ᱠᱟᱫᱟ
ᱦᱳᱭ
ᱦᱮᱸ ᱛᱟᱦᱚᱞᱮ ᱩᱱᱠᱩ ᱵᱷᱩᱛ ᱵᱚᱸᱜᱟ ᱠᱚᱵᱤᱱ ᱵᱤᱥᱟᱹᱥ ᱟᱠᱚ ᱜᱮᱭᱟ ᱥᱮ ᱵᱟᱝ?
ᱵᱷᱩᱛ ᱵᱚᱸᱜᱟ ᱠᱚ ᱟᱞᱤᱧ ᱫᱚ ᱮᱠᱫᱚᱢ ᱜᱮ ᱥᱟᱹᱨᱤ ᱠᱟᱛᱷᱟ ᱞᱟᱹᱭᱛᱮ ᱵᱤᱥᱥᱟᱹᱥ ᱫᱚ ᱮᱠᱫᱚᱢ ᱜᱮ ᱵᱟᱞᱤᱧ ᱵᱤᱥᱥᱟᱹᱥ- ᱵᱚᱸᱜᱟ ᱠᱚᱦᱚᱸ ᱚᱱᱠᱟ ᱫᱚ ᱵᱟᱝ ᱥᱮ ᱵᱷᱩᱛ ᱠᱚᱦᱚᱸ ᱚᱱᱠᱟ ᱫᱚ ᱵᱟᱝ ᱢᱟᱱᱮ ᱟᱹᱰᱤ ᱦᱚᱲᱤᱧ ᱧᱮᱞ ᱵᱟᱲᱟᱣ ᱠᱟᱜ ᱠᱚ ᱢᱟᱱᱮ ᱢᱟᱱᱮ ᱵᱚᱸᱜᱟ ᱠᱚ ᱪᱟᱞᱟᱣ ᱵᱟᱲᱟ ᱟᱠᱟᱱᱟ ᱠᱤᱱᱛᱩ ᱤᱧ ᱫᱚ ᱚᱱᱟ ᱠᱚᱫᱚ ᱵᱤᱥᱥᱟᱹᱥ ᱵᱟᱹᱧ ᱵᱤᱥᱥᱟᱹ ᱱᱤᱛ ᱫᱷᱟᱹᱨᱤᱡ ᱦᱚᱸ ᱚᱠᱟ ᱠᱚᱨᱮ ᱚᱱᱠᱟ ᱵᱚᱸᱜᱟ ᱜᱮ ᱵᱟᱹᱧ ᱪᱟᱞᱟᱣ ᱵᱟᱲᱟ ᱟᱠᱟᱱᱟ ᱮᱠᱫᱚᱢ ᱯᱩᱨᱟᱹ ᱥᱟᱹᱨᱤ ᱠᱟᱛᱷᱟ ᱱᱚᱣᱟ ᱫᱚ ᱟᱫᱚ ᱡᱟᱦᱟᱸᱭ ᱡᱩᱫᱤ ᱢᱚᱱᱮᱭᱟ ᱮᱲᱮ ᱠᱟᱛᱷᱟ ᱮᱲᱮ ᱠᱟᱛᱷᱟ ᱫᱚ ᱵᱟᱝ ᱠᱟᱱᱟ ᱮᱠᱫᱚᱢ
ᱡᱟᱭᱦᱳᱠ ᱟᱵᱤᱱᱟᱜ ᱠᱟᱛᱷᱟ ᱟᱸᱡᱚᱢ ᱠᱟᱛᱮᱜ ᱟᱹᱰᱤ ᱜᱚᱨᱚᱵᱽ ᱞᱤᱧ ᱟᱴᱠᱟᱨ ᱠᱮᱫᱟ ᱡᱮ ᱯᱳᱭᱞᱳ ᱱᱤᱛᱚᱜ ᱟᱹᱵᱤᱱ ᱞᱮᱠᱟᱱ ᱦᱚᱲ ᱥᱟᱶ ᱛᱮᱞᱤᱧ ᱨᱚᱲ ᱮᱫᱟ ᱡᱟᱦᱟᱸᱭ ᱫᱚ ᱚᱱᱠᱟᱱ ᱵᱷᱩᱫ ᱵᱚᱸᱜᱟ ᱪᱮᱛᱟᱱ ᱯᱟᱹᱛᱭᱟᱹᱣ ᱵᱟᱹᱱᱩᱜ ᱛᱟᱠᱚᱣᱟ ᱦᱮᱸ ᱥᱮ
ᱦᱮᱸ ᱦᱮᱸ ᱦᱮᱸ
ᱦᱮᱸ ᱡᱟᱭᱦᱳᱠ ᱢᱟᱱᱮ ᱡᱩᱫᱤ ᱚᱱᱟ ᱤᱫᱤ ᱠᱟᱛᱮ ᱟᱹᱞᱤᱧ ᱞᱤᱧ ᱞᱟᱹᱭᱟ ᱟᱫᱚ ᱟᱹᱞᱤᱧ ᱫᱚ ᱵᱤᱥᱮᱥ ᱢᱮᱱᱟᱜ ᱛᱟᱹᱞᱤᱧᱟ ᱚᱱᱠᱟ ᱫᱚ ᱦᱟᱸᱜ ᱵᱟᱹᱞᱤᱧ ᱞᱟᱹᱭ ᱫᱟᱲᱮᱭᱟᱜᱼᱟ ᱦᱮᱸᱥᱮ ᱠᱤᱱᱛᱩ ᱵᱚᱸᱜᱟ ᱪᱮᱛᱟᱱ ᱨᱮᱫᱚᱞᱤᱧ ᱵᱤᱥᱥᱟᱹᱥᱚᱜ ᱜᱮᱭᱟ ᱦᱮᱸ ᱵᱷᱩᱛ ᱠᱚᱦᱟᱸᱜ ᱟᱨ ᱦᱮᱸ ᱵᱷᱩᱛ ᱠᱚᱫᱚ ᱦᱟᱸᱜ ᱵᱟᱹᱞᱤᱧ ᱧᱮᱞ ᱟᱠᱟᱫ ᱠᱚᱣᱟ ᱠᱳᱱᱳ ᱫᱤᱱᱳ ᱟᱨ ᱱᱩᱱᱟᱹᱜ ᱢᱟᱱᱮ ᱜᱤᱫᱽᱨᱟᱹ ᱩᱢᱮᱨ ᱚᱱᱟᱜᱮ ᱠᱟᱴᱤᱜ ᱩᱢᱮᱨ ᱠᱷᱚᱱᱟᱜ ᱜᱮ᱾ ᱦᱳᱥᱴᱮᱞ ᱠᱚᱨᱮ ᱞᱤᱧ ᱛᱟᱦᱮᱸ ᱭᱟᱠᱟᱱᱟ ᱵᱷᱩᱩᱛ ᱠᱚᱫᱚ ᱦᱟᱸᱜ ᱟᱹᱞᱤᱧ ᱥᱟᱢᱟᱝ ᱨᱮᱱᱟᱜ ᱟᱹᱣᱨᱤ ᱠᱚ ᱦᱤᱡᱩᱜᱼᱟ᱾ ᱢᱟᱱᱮ ᱵᱟᱹᱞᱤᱧ ᱧᱮᱞ ᱟᱠᱟᱫ ᱠᱚᱣᱟ ᱟᱨ ᱠᱤ
ᱚᱰᱮ
ᱦᱮᱸ ᱟᱨ ᱚᱱᱟ ᱥᱟᱶᱛᱮ ᱟᱹᱵᱤᱱ ᱩᱱᱠᱩ ᱰᱟᱹᱱ ᱠᱚᱠᱚ ᱞᱟᱹᱭᱟ ᱠᱚᱨᱮ ᱦᱚᱭᱛᱳ ᱵᱟᱵᱤᱱ ᱵᱤᱥᱟᱹᱥᱟᱠᱚᱣᱟ ᱡᱮᱦᱮᱛᱩ ᱵᱚᱸᱜᱟ ᱪᱮᱛᱟᱱ ᱨᱮ ᱟᱵᱤᱱᱟᱜ ᱵᱤᱥᱟᱹᱥ ᱵᱟᱱᱩᱜᱼᱟ ᱰᱟᱹᱱ ᱫᱚ ᱪᱤᱠᱟᱹᱛᱮ ᱵᱤᱱ ᱵᱤᱥᱟᱹᱥ ᱫᱟᱲᱮᱭᱟᱠᱚᱣᱟ
ᱦᱮᱸ ᱦᱮᱸ
ᱦᱮᱸ ᱡᱟᱭᱦᱳᱠ ᱚᱱᱟ ᱤᱫᱤ ᱠᱟᱛᱮᱜ ᱛᱟᱦᱚᱞᱮ ᱟᱞᱤᱧ ᱢᱤᱫᱴᱮᱱ ᱠᱩᱠᱞᱤ ᱞᱤᱧ ᱫᱚᱦᱚ ᱭᱮᱫᱟ ᱦᱮᱸ ᱥᱮ
ᱫᱚᱦᱚᱭ ᱵᱤᱱ
ᱡᱮᱦᱮᱛᱩ ᱟᱵᱤᱱᱟᱜ ᱚᱱᱟ ᱪᱮᱛᱟᱱ ᱨᱮ ᱵᱤᱥᱥᱟᱹᱥ ᱵᱟᱹᱱᱩᱜᱼᱟ ᱢᱟᱱᱮ ᱥᱟᱭᱮᱱᱴᱤᱯᱷᱤᱠ ᱪᱤᱱᱛᱟᱹ ᱵᱷᱟᱵᱱᱟ ᱟᱥᱟ ᱠᱚ ᱟᱵᱤᱱᱟ ᱢᱚᱱᱮ ᱨᱮ ᱢᱮᱱᱟᱜᱼᱟ ᱱᱟᱯᱟᱭ ᱛᱮ ᱛᱮᱞᱟ ᱵᱤᱱ ᱮᱢ ᱫᱟᱲᱮ ᱭᱟᱜᱼᱟ ᱢᱮᱱᱛᱮ ᱞᱤᱧ ᱟᱥᱚᱜᱼᱟ
ᱦᱮᱸ
ᱠᱚ ᱞᱟᱹᱭᱟ ᱡᱮ ᱚᱱᱮ ᱟᱛᱳ ᱚᱲᱟᱜ ᱠᱚᱨᱮ ᱵᱤᱥᱤᱨ ᱵᱷᱟᱜᱽ ᱧᱮᱞ ᱟᱠᱟᱱᱟ ᱢᱟᱱᱮ ᱟᱹᱭᱩᱵ ᱵᱮᱲᱟ ᱦᱚᱭ ᱛᱚ ᱡᱟᱦᱟᱸ ᱯᱷᱟᱠᱟ ᱴᱷᱟᱶ ᱠᱚᱨᱮ ᱠᱤᱢᱵᱟ ᱠᱷᱮᱛ ᱠᱚᱨᱮ ᱠᱷᱮᱛ ᱠᱚᱥᱮ ᱡᱩᱫᱤ ᱵᱚᱱ ᱧᱮᱞᱟ ᱞᱟᱹᱭᱟᱠᱚ ᱢᱤᱼᱢᱤᱫᱴᱟᱝ ᱥᱮᱸᱜᱮᱞ ᱡᱩᱞᱩᱜᱼᱟ ᱦᱮᱸᱥᱮ ᱥᱮᱸᱜᱮᱞ ᱡᱩᱞ ᱠᱚ ᱧᱮᱞ ᱧᱟᱢᱟ ᱟᱫᱚ ᱢᱟᱱᱮ ᱟᱵᱚ ᱨᱤᱱ ᱯᱟᱹᱦᱤᱞ ᱦᱟᱯᱲᱟᱢ ᱠᱚ ᱥᱟᱶᱛᱮ ᱟᱹᱛᱩ ᱨᱤᱱ ᱡᱟᱦᱟᱸ ᱛᱤᱱᱟᱹᱜ ᱢᱩᱨᱩᱠ ᱢᱟᱹᱱᱢᱤ ᱠᱚ ᱢᱮᱱᱟᱜ ᱟᱠᱟᱫ ᱠᱚᱣᱟ ᱩᱱᱠᱩ ᱫᱚ ᱡᱩᱫᱤ ᱚᱱᱟ ᱠᱚ ᱧᱮᱞᱟ ᱛᱟᱦᱚᱞᱮ ᱩᱱᱠᱩ ᱫᱚᱠᱚ ᱵᱷᱟᱹᱵᱤᱭᱟ ᱡᱮ ᱚᱱᱟ ᱫᱚ ᱰᱟᱹᱱ ᱥᱮᱸᱜᱮᱞ ᱠᱟᱱᱟ ᱦᱮᱸ ᱥᱮ ᱥᱮ ᱚᱱᱠᱟ ᱵᱤᱱ ᱟᱸᱡᱚᱢ ᱵᱟᱲᱟ ᱟᱠᱟᱫᱟ ᱥᱮ ᱵᱟᱝ
ᱦᱮᱸ ᱦᱮᱸ ᱱᱚᱣᱟ ᱠᱟᱛᱷᱟ ᱫᱚ ᱟᱸᱡᱚᱢ ᱵᱟᱲᱟ ᱦᱩᱭ ᱟᱠᱟᱱ ᱜᱮᱭᱟ ᱟᱫᱚ ᱱᱚᱣᱟ ᱱᱚᱣᱟ ᱫᱚ ᱢᱟᱱᱮ ᱡᱟᱦᱟᱸᱭ ᱠᱤᱱᱛᱩ ᱧᱮᱞ ᱢᱮ ᱚᱱᱠᱟ ᱢᱟᱱᱮ ᱱᱚᱣᱟ ᱪᱮᱛᱟᱱ ᱨᱮ ᱯᱟᱹᱛᱭᱟᱹᱣ ᱠᱚ ᱢᱮᱱᱟᱜ ᱛᱟᱠᱚᱣᱟ ᱾ ᱩᱱᱠᱩᱜ ᱜᱮ ᱱᱚᱜᱼᱚ ᱱᱚᱝᱠᱟᱱ ᱡᱤᱱᱤᱥ ᱠᱚᱠᱚ ᱧᱮᱞ ᱧᱟᱢ ᱠᱟᱫᱟ, ᱠᱤᱱᱛᱩ ᱡᱟᱦᱟᱸᱭ ᱧᱮᱞ ᱢᱮ ᱱᱚᱣᱟ ᱪᱮᱛᱟᱱ ᱨᱮ ᱮᱠᱫᱚᱢ ᱯᱟᱹᱛᱭᱟᱹᱣ ᱵᱟᱹᱱᱩᱜ ᱛᱟᱠᱚᱣᱟ, ᱩᱱᱠᱩ ᱧᱮᱞ ᱢᱮ ᱱᱚᱣᱟ ᱡᱤᱱᱤᱥ ᱠᱚᱫᱚ ᱧᱮᱞ ᱧᱟᱢ ᱜᱮ ᱵᱟᱠᱚ ᱧᱮᱞ ᱧᱟᱢ ᱠᱟᱫᱟ᱾ ᱱᱚᱣᱟ ᱫᱚ ᱢᱟᱱᱮ ᱟᱹᱰᱤ ᱟᱹᱰᱤ ᱦᱚᱲ ᱴᱷᱮᱱ ᱜᱮᱞᱤᱧ ᱯᱚᱨᱚᱠ ᱠᱟᱫᱟ, ᱟᱨ ᱪᱮᱫ ᱡᱟᱦᱟᱸᱭ ᱱᱚᱣᱟ ᱪᱮᱛᱟᱱ ᱨᱮ ᱮᱠᱫᱚᱢ ᱜᱮ ᱯᱟᱹᱛᱭᱟᱹᱣ ᱢᱮᱱᱟᱜ ᱛᱟᱠᱚᱣᱟ ᱯᱩᱨᱟᱹ ᱩᱱᱠᱩ ᱫᱚ, ᱢᱟᱱᱮ ᱰᱟᱹᱱ ᱰᱟᱹᱱ ᱠᱚ ᱱᱚᱣᱟ ᱠᱚ ᱪᱮᱛᱟᱱ ᱨᱮ ᱯᱟᱹᱛᱭᱟᱹᱣ ᱢᱮᱱᱟᱜ ᱛᱟᱠᱚᱣᱟ ᱩᱱᱠᱩ ᱜᱮ ᱚᱱᱟ ᱡᱤᱱᱤᱥ ᱠᱚ ᱧᱮᱞ ᱧᱟᱢᱟ᱾ ᱛᱚ ᱢᱟᱱᱮ ᱟᱹᱞᱤᱧ ᱫᱚᱞᱤᱧ ᱟᱥᱟᱭᱟ ᱛᱚ ᱱᱚᱣᱟ ᱛᱤᱱᱟᱹᱜ ᱴᱟᱴ ᱥᱟᱹᱨᱤ ᱠᱚ ᱧᱮᱞ ᱠᱟᱫᱟ ᱥᱮ ᱮᱲᱮ, ᱟᱫᱚ ᱩᱱᱟᱹᱜ ᱫᱚ ᱵᱟᱹᱞᱤᱧ ᱞᱟᱹᱭ ᱫᱟᱲᱮᱭᱟᱜ ᱠᱟᱱᱟ᱾ ᱛᱚ ᱚᱱᱟ ᱫᱚ ᱦᱚᱭᱛᱳ ᱢᱚᱱᱮ ᱨᱮᱱᱟᱜ ᱵᱷᱩᱞ ᱦᱚᱸ ᱦᱩᱭ ᱫᱟᱲᱮᱜᱼᱟ᱾
ᱦᱮᱸᱻᱦᱮᱸᱻᱛᱚ ᱱᱚᱣᱟ ᱤᱫᱤ ᱠᱟᱛᱮ ᱟᱞᱤᱧ ᱦᱚᱸ ᱛᱟᱦᱚᱞᱮ ᱢᱤᱫᱼᱵᱟᱨ ᱠᱟᱛᱷᱟ ᱞᱤᱧ ᱞᱟᱹᱭ ᱮᱫᱟ ᱦᱮᱸᱥᱮ?
ᱦᱮᱸᱻᱦᱮᱸᱻᱞᱟᱹᱭ ᱵᱤᱱ᱾
ᱟᱹᱞᱤᱧᱟᱜ ᱡᱚᱛᱚ ᱴᱩᱠᱩ ᱢᱚᱱᱮ ᱦᱩᱭᱩᱜ ᱠᱟᱱᱟ ᱡᱟᱭᱦᱳᱠ ᱡᱚᱠᱷᱚᱱ ᱤᱱᱠᱟᱹ ᱟᱥᱟ ᱠᱚᱨᱤ ᱟᱨᱮ ᱪᱟᱱᱟᱪ ᱥᱮ ᱜᱮᱞ ᱪᱟᱱᱟᱪ ᱥᱮᱱ ᱟᱨ ᱢᱤᱫ ᱫᱷᱟᱣ ᱜᱚᱢᱠᱮ ᱟᱞᱮ ᱛᱟᱞᱟ ᱨᱮ ᱠᱟᱹᱴᱤᱡ ᱮ ᱟᱞᱳᱪᱚᱱᱟᱭᱮᱜ ᱛᱟᱦᱮᱸᱱᱟ ᱛᱚ, ᱚᱱᱟ ᱠᱷᱚᱱᱟᱜ ᱜᱮ ᱟᱹᱞᱤᱧᱟᱜ ᱢᱤᱫᱴᱮᱱ ᱵᱤᱥᱥᱟᱹᱥ ᱦᱮᱡ ᱠᱟᱱᱟ ᱡᱮ ᱱᱚᱣᱟ ᱫᱚ ᱰᱟᱺᱱ ᱥᱮᱸᱜᱮᱞ ᱫᱚ ᱵᱟᱝ ᱦᱩᱭ ᱫᱟᱲᱮᱜᱼᱟ᱾ ᱦᱮᱸ ᱥᱮ ᱟᱨ ᱡᱩᱫᱤ ᱵᱤᱱ ᱞᱟᱹᱭᱟ ᱧᱮᱞ ᱧᱟᱢ ᱨᱮᱱᱟᱜ ᱠᱟᱛᱷᱟ ᱡᱟᱦᱟᱸᱭ ᱠᱚ ᱵᱚᱛᱚᱨᱚᱜ-ᱟ ᱩᱱᱠᱩ ᱠᱚ ᱧᱮᱧᱟᱢᱟ ᱚᱱᱠᱟᱱ ᱠᱟᱛᱷᱟ ᱠᱟᱱ ᱜᱮᱭᱟ᱾
ᱦᱩᱸᱻᱦᱩᱸᱻ᱾
ᱠᱤᱱᱛᱩ ᱚᱱᱟ ᱥᱮᱸᱜᱮᱞ ᱠᱚᱫᱚᱞᱤᱧ ᱧᱮᱞ ᱠᱟᱫᱟ᱾ ᱠᱤᱱᱛᱩ ᱡᱩᱫᱤ ᱟᱵᱚ ᱞᱟᱦᱟ ᱠᱷᱚᱱᱟᱜ ᱢᱟᱱᱮ ᱥᱤᱠᱷᱱᱟᱹᱛ ᱫᱟᱨᱟᱭ ᱛᱮᱵᱚᱱ ᱵᱩᱡᱽ ᱠᱟᱜ-ᱟ, ᱵᱟᱲᱟᱭ ᱧᱟᱢ ᱠᱟᱜ-ᱟ, ᱵᱚᱱ ᱱᱚᱣᱟ ᱪᱮᱫ ᱡᱤᱱᱤᱥ ᱠᱟᱱᱟ ᱛᱟᱞᱦᱮ ᱢᱚᱱᱮ ᱨᱮ ᱤᱱᱟᱹ ᱚᱠᱛᱚ ᱫᱚ ᱵᱚᱛᱚᱨ ᱵᱟᱝ ᱦᱤᱡᱩᱜ-ᱟ, ᱦᱮᱸ ᱥᱮ᱾
ᱦᱳᱭᱻᱦᱳᱭᱻ᱾
ᱦᱮᱸ ᱡᱟᱭᱦᱳᱠ ᱟᱞᱤᱧ ᱞᱤᱧ ᱧᱮᱞ ᱵᱟᱲᱟ ᱠᱟᱜ ᱜᱮᱭᱟ ᱚᱱᱠᱟ᱾ ᱠᱤᱱᱛᱩ ᱟᱹᱞᱤᱧ ᱫᱚ ᱵᱟᱞᱤᱧ ᱢᱚᱱᱮᱭᱟ ᱚᱱᱟ ᱫᱚ ᱰᱟᱺᱱ ᱥᱮᱸᱜᱮᱞ ᱠᱟᱱᱟ, ᱦᱮᱸ ᱥᱮ᱾ ᱡᱩᱫᱤ ᱟᱵᱚ ᱵᱚᱱ ᱧᱮᱞᱟ ᱦᱮᱸ ᱧᱮᱞ ᱫᱚᱞᱤᱧ ᱧᱮᱞ ᱠᱟᱫᱟ ᱠᱤᱱᱛᱩ ᱟᱞᱤᱧ ᱫᱚ ᱵᱟᱞᱤᱧ ᱢᱚᱱᱮᱭᱟ ᱚᱱᱟ ᱫᱚ ᱰᱟᱺᱱ ᱥᱮᱸᱜᱮᱞ ᱠᱟᱱᱟ, ᱦᱮᱸ ᱥᱮ᱾
ᱟᱪᱷᱟᱻᱟᱪᱷᱟᱻ᱾ ᱦᱩᱸ ᱢᱟᱱᱮ ᱪᱮᱫ ᱞᱮᱠᱟ ᱡᱩᱞᱩᱜ?
ᱡᱚᱠᱷᱚᱱ ᱟᱵᱚ ᱵᱚᱱ ᱪᱟᱥ ᱫᱟ, ᱦᱮᱸᱥᱮ ᱪᱟᱥᱼᱵᱟᱥ ᱚᱠᱛᱚ ᱟᱵᱚ ᱮᱢ ᱨᱮᱦᱚᱸ ᱠᱟᱴᱤᱜ ᱨᱮᱦᱚᱸ ᱛᱵᱚᱱ ᱮᱢᱟ ᱦᱮᱸ ᱢᱟᱱᱮ ᱜᱩᱨᱤᱜ ᱡᱟᱦᱟᱸ ᱡᱳᱭᱵᱳ ᱥᱟᱨ ᱵᱚᱱ ᱮᱢᱟ, ᱦᱮᱸ ᱥᱮ ᱟᱫᱚ ᱚᱱᱟᱻ ᱚᱱᱟᱻ ᱚᱱᱟ ᱜᱩᱨᱤᱡ ᱥᱟᱨ ᱨᱮ ᱟᱵᱚ ᱡᱩᱫᱤ ᱜᱩᱨᱤᱡ ᱥᱟᱨ ᱨᱮ ᱫᱚ ᱵᱟᱝ, ᱜᱩᱨᱤᱡ ᱨᱮ ᱟᱵᱚ ᱡᱩᱫᱤ ᱵᱚᱱ ᱧᱮᱞᱟ ᱜᱩᱨᱤᱡ ᱠᱷᱚᱱᱟᱜ ᱢᱤ ᱢᱤᱫᱴᱮᱱ ᱜᱮᱥ ᱩᱰᱩᱠᱚᱜ-ᱟ᱾ ᱡᱟᱦᱟᱸ ᱫᱚ ᱟᱵᱚ ᱢᱤᱛᱷᱮᱱ ᱜᱮᱥ ᱵᱚᱱ ᱞᱟᱹᱭᱟ ᱦᱮᱸ ᱥᱮ᱾
ᱦᱮᱸᱻᱮᱠᱫᱚᱢᱻᱮᱠᱫᱚᱢᱻ᱾
ᱛᱚ ᱚᱱᱮ ᱚᱱᱟ ᱢᱤᱛᱷᱮᱱ ᱜᱮᱥ ᱜᱮ ᱡᱚᱠᱷᱚᱱ ᱢᱤᱛᱷᱮᱱ ᱜᱮᱥ ᱫᱚ ᱡᱩᱫᱤ ᱟᱵᱚ ᱵᱚᱱ ᱧᱮᱞᱟ ᱚᱱᱠᱟᱱᱟᱜ ᱡᱷᱚᱛᱚ ᱞᱮᱠᱟᱱᱟᱜ ᱜᱮᱥ ᱜᱮ, ᱢᱟᱱᱮ ᱯᱨᱟᱭ ᱢᱟᱱᱮ ᱡᱷᱚᱛᱚ ᱜᱮ ᱴᱩ ᱢᱟᱱᱮ ᱞᱚᱞᱚᱜ ᱜᱮ ᱵᱩᱡᱷᱟᱹᱜ-ᱟ ᱡᱮᱢᱚᱱ ᱟᱵᱤᱱ ᱡᱩᱫᱤ ᱚᱱᱟ ᱡᱟᱦᱟᱸ ᱨᱮ ᱡᱩᱫᱤ ᱜᱩᱨᱤᱡ ᱛᱟᱦᱮᱸᱱᱟ, ᱚᱱᱟ ᱚᱱᱟ ᱡᱟᱭᱜᱟ ᱨᱮ ᱡᱩᱫᱤ ᱴᱩ ᱵᱤᱱ ᱪᱟᱞᱟᱜ-ᱟ, ᱠᱟᱹᱴᱤᱡ ᱚᱱᱟ ᱡᱟᱭᱜᱟ ᱨᱮ ᱱᱟᱥᱮᱱᱟᱜ ᱡᱩᱫᱤ ᱵᱤᱱ ᱛᱤᱸᱜᱩᱱᱟ ᱥᱮ ᱟᱵᱤᱱ ᱵᱤᱱ ᱵᱩᱡᱷᱟᱣ ᱫᱟᱲᱮᱭᱟᱜ-ᱟ᱾ ᱢᱤᱫ ᱨᱚᱢ ᱟᱜ ᱥᱚ ᱩᱰᱩᱠᱚᱜ-ᱟ ᱥᱟᱶᱛᱮ ᱮᱠᱴᱩ ᱮᱠᱴᱩ ᱞᱚᱞᱚ ᱜᱮ ᱵᱷᱟᱵ ᱵᱩᱡᱷᱟᱹᱜ-ᱟ ᱦᱮᱸ ᱥᱮ ᱦᱮᱸ ᱛᱟᱦᱚᱞᱮ ᱚᱱᱟ ᱜᱮ ᱡᱚᱠᱷᱚᱱ ᱚᱱᱟ ᱢᱛᱷᱮᱱ ᱜᱮᱥ ᱡᱮ ᱵᱟᱝ ᱡᱚᱠᱷᱚᱱ ᱚᱱᱟ ᱜᱩᱨᱤᱡ ᱦᱟᱸᱜ ᱵᱟᱹᱫᱽ ᱨᱮ, ᱠᱷᱮᱛ ᱨᱮᱵᱚᱱ ᱤᱫᱤ ᱠᱟᱜ-ᱟ ᱚᱸᱰᱮ ᱠᱷᱚᱱᱟᱜ ᱡᱟᱦᱟᱸ ᱢᱤᱜᱴᱮᱱ ᱢᱤᱫᱴᱟᱝ ᱜᱮᱥ ᱩᱰᱩᱠᱚᱜ-ᱟ, ᱚᱱᱟ ᱫᱚ ᱡᱚᱠᱷᱚᱱ ᱦᱟᱣᱟᱭ ᱧᱟᱢᱟ᱾ ᱟᱢᱟᱜ ᱢᱟᱱᱮ ᱟᱭᱩᱵ ᱵᱮᱲᱟ ᱜᱮᱛᱚ ᱡᱟᱹᱥᱛᱤ ᱚᱱᱟ ᱫᱚ ᱧᱮᱧᱟᱢᱚᱜ-ᱟ᱾ ᱦᱚᱭ ᱛᱚ ᱥᱤᱧ ᱢᱟᱨᱥᱟᱞ ᱡᱩᱞᱩᱜ ᱨᱮᱦᱚᱸ ᱥᱤᱧ ᱢᱟᱨᱥᱟᱞ ᱫᱚ ᱚᱠᱚᱭ ᱦᱚᱸ ᱵᱟᱵᱚᱱ ᱫᱷᱮᱭᱟᱱᱟᱜ-ᱟ᱾ ᱥᱟᱶᱛᱮ ᱥᱤᱧ ᱢᱟᱨᱥᱟᱞ ᱫᱚ ᱵᱮᱲᱟ ᱛᱟᱨᱟᱥ ᱦᱚᱛᱮ ᱛᱮ ᱵᱟᱵᱚᱱ ᱧᱮᱧᱟᱢᱟ᱾ ᱧᱟᱢᱟ ᱦᱮᱸ ᱥᱮ᱾ ᱦᱮᱸ ᱛᱟᱦᱚᱞᱮ ᱟᱭᱩᱵ ᱵᱮᱲᱟ ᱫᱚ ᱚᱱᱟ ᱫᱚ, ᱡᱮᱦᱮᱛᱩ ᱜᱚᱴᱟ ᱫᱷᱟᱹᱨᱛᱤ ᱯᱩᱨᱤ ᱧᱩᱛ ᱜᱮ ᱛᱟᱦᱮᱸᱱᱟ᱾ ᱛᱟᱦᱚᱞᱮ ᱡᱟᱦᱟᱸ ᱨᱮ ᱮᱠᱴᱩ ᱡᱩᱞ ᱞᱮᱱᱠᱷᱟᱱ ᱢᱮᱫ ᱫᱚ ᱚᱸᱰᱮ ᱜᱮ ᱪᱟᱞᱟᱜ-ᱟ᱾ ᱛᱟᱦᱚᱞᱮ ᱚᱱᱠᱟ ᱜᱮ ᱚᱱᱟ ᱦᱚᱸ ᱡᱚᱠᱷᱚᱱ ᱟᱹᱭᱩᱵ ᱵᱮᱲᱟ ᱫᱚᱭ ᱴᱩ ᱨᱮᱭᱟᱲ ᱦᱟᱣᱟᱭ ᱮᱢᱟ ᱢᱟᱱᱮ ᱚᱱᱮ ᱡᱮ ᱡᱟᱦᱟᱸ ᱜᱮᱥ ᱩᱰᱩᱠᱚᱜ ᱚᱱᱟ ᱨᱮ ᱡᱚᱠᱷᱚᱱ ᱚᱱᱟ ᱦᱟᱣᱟᱭ ᱧᱟᱢ ᱟ ᱥᱮ ᱛᱟᱦᱚᱞᱮ ᱚᱱᱮ ᱚᱱᱟ ᱜᱮᱥ ᱜᱮ ᱡᱩᱞᱩᱜ-ᱟ ᱟᱫᱚ ᱚᱱᱮ ᱡᱩᱞ ᱞᱮᱱᱠᱷᱟᱱ ᱜᱮ ᱚᱠᱟ ᱥᱮᱫ ᱮ ᱦᱚᱭᱟ ᱚᱱᱟ ᱫᱚ ᱚᱱᱛᱮ ᱜᱮ ᱚᱴᱟᱝ ᱪᱟᱞᱟᱜ-ᱟ ᱦᱮᱸ ᱥᱮ
ᱮᱠᱫᱚᱢ ᱮᱠᱫᱚᱢ
ᱦᱮᱸ ᱟᱫᱚ ᱚᱱᱠᱟ ᱜᱮ ᱡᱚᱠᱷᱚᱱ ᱟᱨᱦᱚᱸ ᱵᱟᱹᱲᱛᱤ ᱦᱚᱭᱟᱭ ᱛᱟᱦᱞᱮ ᱚᱸᱰᱮ ᱠᱷᱚᱱᱟᱜ ᱜᱮ ᱵᱟᱨᱭᱟ ᱯᱮᱭᱟ ᱵᱷᱟᱜᱽ ᱪᱟᱞᱟᱜ-ᱟ ᱚᱱᱟ ᱥᱮᱸᱜᱮᱞ ᱜᱮ ᱦᱟᱱᱛᱮ ᱱᱟᱛᱮᱜ-ᱟ ᱛᱟᱦᱚᱞᱮ ᱡᱩᱫᱤ ᱟᱵᱚ ᱢᱟᱱᱮ ᱡᱮᱢᱚᱱ ᱚᱲᱟᱜ ᱠᱚᱨᱮ ᱦᱟᱸᱜ ᱚᱱᱠᱟ ᱢᱤ-ᱢᱤᱫᱴᱟᱹᱝ ᱦᱚᱲ ᱢᱮᱱᱟᱜ ᱠᱚᱣᱟ ᱩᱱᱠᱩ ᱡᱩᱫᱤ ᱠᱚ ᱧᱮᱞᱟ ᱛᱟᱦᱚᱞᱮ ᱠᱚ ᱞᱟᱹᱭᱟ ᱦᱟᱝᱠᱩ ᱛᱤᱱᱟᱹᱜ ᱰᱟᱹᱱ ᱥᱮᱸᱜᱮᱞ ᱠᱚ ᱪᱟᱞᱟᱜ ᱠᱟᱱᱟ ᱚᱠᱟᱥᱮᱫ ᱪᱚᱠᱚ ᱪᱟᱞᱟᱜ ᱠᱟᱱᱟ ᱢᱟᱱᱮ ᱚᱱᱮ ᱚᱱᱠᱟ ᱢᱤ-ᱢᱤᱫᱴᱟᱹᱝ ᱢᱚᱱᱮ ᱨᱮ ᱦᱤᱡᱩᱜ-ᱟ ᱦᱮᱸ ᱥᱮ ᱠᱤᱱᱛᱩ ᱟᱵᱚ ᱡᱩᱫᱤ ᱚᱱᱠᱟ ᱵᱚᱱ ᱧᱮᱞᱟ ᱛᱟᱦᱚᱞᱮ ᱚᱱᱟ ᱫᱚ ᱚᱱᱟ ᱢᱤᱛᱷᱮᱱ ᱜᱮᱥ ᱨᱮᱱᱟᱜ ᱢᱤᱫᱴᱮᱱ ᱟᱻ ᱡᱟᱦᱟᱸ ᱥᱮᱸᱜᱮᱞ ᱡᱩᱞᱩᱜ-ᱟ ᱚᱱᱮ ᱚᱱᱟᱴᱟᱜ ᱡᱤᱱᱤᱥ ᱠᱟᱱᱟ ᱦᱮᱸ ᱥᱮ
ᱦᱳᱭ ᱦᱳᱭ ᱮᱠᱫᱚᱢ ᱟᱹᱰᱤ ᱵᱷᱟᱹᱜᱤ ᱠᱟᱛᱷᱟ ᱜᱤᱵᱤᱱ ᱢᱮᱱ ᱠᱟᱫᱟ ᱦᱮᱸ ᱚᱱᱟ ᱠᱚᱜᱮ ᱠᱤᱪᱷᱩ ᱢᱟᱱᱮ ᱡᱟᱦᱟᱸᱭ ᱢᱩᱨᱩᱠ ᱦᱚᱲ ᱠᱚ ᱩᱱᱠᱩ ᱫᱚ ᱵᱟᱠᱚ ᱵᱟᱲᱟᱭᱟᱛᱚ ᱱᱚᱝᱠᱟ ᱠᱤᱪᱷᱩ ᱦᱩᱭ ᱫᱟᱲᱮᱭᱟᱜ-ᱟ ᱢᱮᱱᱛᱮ ᱛᱚ ᱚᱱᱟ ᱠᱷᱟᱹᱛᱤᱨ ᱩᱱᱠᱩ ᱫᱚ ᱚᱱᱟ ᱜᱮ ᱠᱚ ᱢᱚᱱᱮᱭᱟ ᱡᱮ ᱱᱚᱣᱟ ᱫᱚ ᱰᱟᱹᱱ ᱥᱟᱸᱜᱮᱞ ᱜᱮ ᱠᱟᱱᱟ ᱦᱮᱸ ᱥᱮ ᱵᱟᱝ
ᱰᱟᱹᱱ ᱥᱮᱸᱜᱮᱞ ᱠᱟᱱᱟ ᱮᱠᱟᱞ ᱜᱮ ᱮᱠᱟᱞ ᱜᱮ ᱩᱱᱠᱩ ᱫᱚ ᱚᱱᱟᱜᱮ ᱢᱚᱱᱮ ᱫᱚ ᱦᱩᱭᱩᱜ ᱛᱟᱠᱚᱣᱟ
ᱦᱮᱸ ᱟᱨ ᱩᱱᱠᱩ ᱦᱚᱸ ᱠᱟᱹᱴᱤᱡ ᱠᱷᱚᱱᱟᱜ ᱚᱱᱠᱟ ᱜᱮᱠᱚ ᱟᱸᱡᱚᱢ ᱟᱹᱜᱩ ᱟᱠᱟᱫᱟ ᱢᱟᱱᱮ ᱟᱠᱚᱨᱮᱱ ᱜᱚᱲᱚᱢᱵᱟ ᱛᱟᱠᱚ ᱠᱚᱴᱷᱮᱱ ᱦᱚᱭᱛᱳ ᱤᱱᱠᱟᱹ ᱠᱚ ᱟᱸᱡᱚᱢ ᱟᱹᱜᱩ ᱠᱟᱫᱟ ᱡᱮ ᱱᱚᱣᱟ ᱠᱚᱫᱚ ᱰᱟᱹᱱ ᱠᱚ ᱦᱩᱭᱩᱜ ᱜᱮᱭᱟ ᱛᱚ ᱰᱟᱹᱱ ᱥᱮᱸᱜᱮᱞ ᱜᱮ ᱧᱤᱫᱟᱹ ᱵᱮᱲᱟ ᱫᱚ ᱧᱮᱞ ᱧᱟᱢᱚᱜ ᱜᱮᱭᱟ
ᱦᱮᱸ ᱦᱮᱸ ᱟᱨ ᱚᱱᱟ ᱥᱟᱶᱛᱮ ᱡᱩᱫᱤ ᱟᱵᱚ ᱩᱱᱠᱩ ᱵᱩᱡᱷᱟᱹᱣ ᱵᱚᱱ ᱪᱟᱞᱟᱜᱼᱟ ᱥᱮ ᱢᱩᱨᱩᱠᱷ ᱦᱚᱲ ᱵᱩᱡᱷᱟᱹᱣ ᱫᱚ ᱟᱹᱰᱤ ᱢᱩᱥᱠᱤᱞ ᱠᱟᱛᱷᱟ ᱠᱟᱱᱟ ᱦᱳᱭᱛᱳ ᱩᱱᱠᱩ ᱡᱟᱦᱟᱸ ᱟᱠᱚ ᱴᱷᱮᱱ ᱡᱟᱦᱟᱸ ᱢᱤᱫᱴᱮᱱ ᱱᱚᱞᱮᱡ ᱢᱮᱱᱟᱜᱼᱟ ᱦᱚᱭᱛᱳ ᱟᱵᱚ ᱴᱷᱮᱱ ᱵᱟᱹᱱᱩᱜᱼᱟ ᱠᱤᱱᱛᱩ ᱟᱵᱚ ᱴᱷᱮᱱ ᱡᱟᱦᱟᱸ ᱱᱚᱞᱮᱢ ᱛᱟᱸᱦᱮᱱᱟ ᱚᱱᱟ ᱦᱚᱭᱛᱳ ᱟᱠᱚ ᱴᱷᱮᱱ ᱵᱟᱝ ᱛᱟᱦᱮᱱᱟ ᱠᱤᱱᱛᱩ ᱟᱵᱚ ᱡᱚᱠᱷᱚᱱ ᱩᱱᱠᱩ ᱵᱩᱡᱷᱟᱹᱣ ᱵᱚᱱ ᱪᱟᱞᱟᱜᱼᱟ ᱥᱮ ᱛᱟᱦᱚᱞᱮ ᱩᱱᱠᱩ ᱫᱚ ᱮᱠᱟᱞ ᱜᱮ ᱵᱟᱠᱚ ᱵᱩᱡᱷᱟᱹᱣ ᱞᱟᱹᱜᱤᱫᱚᱜ ᱠᱟᱱᱟ ᱢᱟᱱᱮ ᱩᱞᱴᱟᱹᱛᱮ ᱦᱚᱭᱛᱳ ᱟᱢᱜᱮ ᱨᱚᱦᱮᱫ ᱜᱚᱫ ᱠᱟᱢᱟᱭ ᱟᱢᱜᱮ ᱮᱜᱮᱨ ᱜᱚᱜ ᱠᱟᱢᱟᱭ ᱞᱟᱹᱭᱟᱢᱟᱭ ᱚᱼᱼ ᱵᱤᱥᱤ ᱵᱤᱥᱤ ᱯᱮ ᱯᱟᱲᱦᱟᱣ ᱟᱠᱟᱱᱟ ᱛᱚ ᱟᱹᱰᱤ ᱡᱟᱹᱥᱛᱤ ᱯᱮ ᱵᱟᱲᱟᱭᱟ ᱩᱱᱫᱤᱱ ᱠᱷᱚᱱᱟᱜ ᱟᱞᱮ ᱢᱮᱱᱟᱜ ᱟᱠᱟᱫ ᱞᱮᱭᱟ ᱟᱞᱮ ᱫᱚ ᱱᱚᱝᱼᱼ ᱱᱟᱜ ᱪᱮᱫ ᱦᱚᱸ ᱵᱟᱞᱮ ᱵᱟᱲᱟᱭᱟ ᱚᱱᱮ ᱚᱱᱠᱟ ᱠᱚ ᱞᱟᱹᱭᱟ ᱦᱮᱸ ᱥᱮ
ᱮᱠᱫᱚᱢ ᱮᱠᱫᱚᱢ ᱱᱚᱣᱟ ᱜᱮ ᱢᱟᱱᱮ ᱤᱧ ᱤᱧᱦᱚᱸ ᱥᱟᱹᱨᱤ ᱠᱟᱛᱷᱟ ᱞᱟᱹᱭ ᱛᱮᱫᱚ ᱢᱟᱱᱮ ᱠᱤᱪᱷᱩᱜᱟᱱ ᱦᱟᱲᱟᱢ ᱠᱩᱧ ᱢᱟᱱᱮ ᱤᱧ ᱞᱟᱹᱭ ᱵᱟᱲᱟ ᱠᱚ ᱛᱟᱦᱮᱸᱫ ᱚᱱᱟ ᱰᱟᱹᱱ ᱵᱮᱯᱟᱨ ᱤᱫᱤ ᱠᱟᱛᱮᱜ ᱜᱤᱧ ᱞᱟᱹᱭᱟᱠᱚ ᱛᱟᱦᱮᱸᱫ ᱟᱫᱚ ᱩᱱᱠᱩ ᱦᱚᱸ ᱤᱧᱦᱚᱸ ᱟᱹᱰᱤ ᱠᱤᱪᱷᱩ ᱤᱭᱟᱹ ᱢᱮᱛᱟᱫ ᱵᱟᱲᱟᱫᱤᱧ ᱛᱟᱦᱮᱸ ᱦᱚᱭ ᱛᱚ ᱟᱢ ᱫᱚ ᱟᱯᱮ ᱫᱚᱯᱮ ᱜᱤᱫᱽᱨᱟᱹ ᱜᱮᱭᱟ ᱟᱯᱮ ᱫᱚ ᱩᱱᱟᱹᱜ ᱠᱤᱪᱷᱩ ᱵᱟᱯᱮ ᱵᱟᱰᱟᱭᱟ ᱛᱚ ᱟᱞᱮ ᱧᱮᱞ ᱟᱹᱜᱩ ᱟᱠᱟᱫᱟ ᱟᱞᱮ ᱞᱮ ᱵᱟᱲᱟᱭᱟ ᱱᱚᱝᱠᱟᱱ ᱠᱤᱪᱷᱩ ᱠᱟᱛᱷᱟ ᱟᱹᱰᱤ ᱠᱤᱪᱷᱩ ᱵᱩᱡᱷᱟᱹᱣᱟᱹᱫᱤᱧ ᱛᱟᱦᱮᱸᱫ ᱠᱚ ᱵᱩᱡᱷᱟᱹᱣ ᱠᱮᱫᱟᱢ
ᱟᱪᱪᱷᱟ ᱟᱪᱪᱷᱟ ᱡᱟᱭ ᱷᱳᱠ ᱟᱫᱚ ᱩᱱᱠᱩᱣᱟᱜ ᱢᱚᱱᱮ ᱨᱮᱫᱚ ᱞᱟᱦᱟ ᱠᱷᱚᱱᱟᱜ ᱜᱮ ᱤᱱᱟᱹ ᱢᱟᱱᱮ ᱛᱮᱭᱟᱨ ᱠᱟᱛᱮᱫ ᱨᱮᱰᱤᱭ ᱠᱟᱱᱟ ᱡᱮ ᱱᱚᱣᱟ ᱫᱚ ᱢᱤᱫᱴᱟᱹᱝ ᱰᱟᱹᱱ ᱥᱮᱸᱜᱮᱞ ᱠᱟᱱ ᱜᱮᱭᱟ ᱚᱱᱟ ᱪᱷᱟᱲᱟ ᱫᱚ ᱮᱴᱟᱜᱟᱜ ᱩᱱᱠᱩ ᱵᱟᱼᱼ ᱠᱚ ᱪᱤᱱᱛᱟᱹ ᱵᱷᱟᱵᱽᱱᱟ ᱫᱮᱲᱭᱟᱜᱼᱟ ᱡᱮ ᱚᱱᱟ ᱪᱮᱫ ᱥᱮᱸᱜᱮᱞ ᱠᱟᱱᱟ ᱦᱮᱸ ᱥᱮ
ᱮᱠᱫᱚᱢ ᱮᱠᱫᱚᱢ ᱮᱠᱫᱚᱢ
ᱦᱮᱸ ᱟᱫᱚ ᱚᱱᱮ ᱚᱱᱠᱟᱜᱮ ᱚᱱᱟ ᱡᱟᱦᱟᱱᱟᱜ ᱟᱸᱫᱷᱟ ᱯᱟᱹᱛᱭᱟᱹᱣ ᱞᱟᱝ ᱞᱟᱹᱭ ᱠᱮᱫᱟ ᱟᱹᱛᱳ ᱠᱚᱨᱮ ᱡᱚᱠᱷᱚᱱ ᱡᱟᱦᱟᱸᱭ ᱠᱚ ᱨᱩᱣᱟᱹ ᱦᱟᱹᱥᱩᱜᱼᱟ ᱡᱟᱹᱥᱛᱤ ᱠᱟᱭᱛᱮ ᱧᱮᱞ ᱜᱟᱱᱚᱜᱼᱟ ᱜᱤᱫᱽᱨᱟᱹ ᱦᱚᱯᱚᱱ ᱠᱚ ᱡᱚᱠᱷᱚᱱ ᱠᱚ ᱡᱟᱦᱟᱸ ᱪᱮᱼᱼ ᱪᱤᱠᱟᱹᱜᱼᱟ ᱦᱳᱭᱛᱳ ᱡᱟᱦᱟᱱᱟᱜ ᱡᱚᱢ ᱠᱚᱛᱮ ᱞᱟᱡ ᱠᱚ ᱵᱟᱹᱲᱤᱡ ᱫᱟᱲᱮᱭᱟᱜᱼᱟ ᱦᱮᱸᱥᱮ ᱴᱷᱤᱠ ᱢᱚᱛᱚ ᱫᱟᱜ ᱠᱚ ᱵᱟᱵᱚᱱ ᱧᱩᱭᱟ ᱛᱟᱦᱞᱮ ᱞᱟᱡ ᱠᱚ ᱦᱟᱹᱥᱩᱜᱼᱟ ᱦᱮᱸᱥᱮ ᱡᱚᱠᱷᱚᱱ ᱚᱱᱠᱟ ᱦᱩᱭᱩᱜᱼᱟ ᱛᱟᱦᱚᱞᱮ ᱟᱵᱚ ᱫᱚ ᱢᱟᱱᱮ ᱰᱟᱠᱛᱟᱨ ᱚᱲᱟᱜ ᱦᱚᱸ ᱵᱟᱵᱚᱱ ᱪᱟᱞᱟᱜᱼᱟ ᱟᱫᱚ ᱦᱟᱱᱮ ᱚᱡᱷᱟ ᱴᱷᱮᱱ ᱵᱚᱱ ᱪᱟᱞᱟᱜᱼᱟ ᱢᱟᱱᱮ ᱡᱟᱹᱥᱛᱤ ᱚᱱᱟ ᱧᱮᱞᱚᱜᱼᱟ ᱦᱮᱸ ᱥᱮ ᱛᱟᱦᱚᱞᱮ ᱱᱚᱣᱟ ᱤᱫᱤ ᱠᱟᱛᱮᱜ ᱟᱹᱵᱤᱱᱟᱜ ᱪᱮᱫ ᱞᱟᱹᱭ ᱢᱟᱱᱮ
ᱥᱟᱹᱨᱤ ᱠᱟᱛᱷᱟ ᱞᱟᱹᱭ ᱫᱚ ᱱᱚᱜᱼᱱᱟ ᱠᱷᱟᱹᱛᱤᱨ ᱢᱤᱫᱴᱤᱡ ᱢᱟᱱᱮ ᱟᱞᱮ ᱟᱹᱛᱳ ᱨᱮᱜᱮ ᱱᱚᱜᱼᱚᱭ ᱦᱩᱭᱱᱟ ᱢᱤᱫ ᱵᱚᱪᱷᱚᱨ ᱫᱚ ᱵᱟᱝ ᱦᱩᱭᱩᱜ ᱠᱟᱱᱟ ᱪᱷᱚ ᱥᱟᱛ ᱢᱟᱥ ᱦᱩᱭᱩᱜ ᱠᱟᱱᱟ ᱢᱤᱫᱴᱤᱡ ᱢᱟᱱᱮ ᱜᱤ ᱜᱤᱫᱽᱨᱟᱹ ᱜᱚᱡ ᱠᱟᱱᱟᱭ ᱟᱨ ᱪᱮᱫ, ᱜᱚᱡ ᱠᱟᱱᱟᱭ ᱵᱚᱞᱛᱮ ᱩᱱᱤᱭᱟᱜ ᱜᱮ ᱤᱭᱟᱹ ᱫᱚ ᱦᱩᱭᱩᱜ ᱠᱟᱱᱟ ᱩᱱᱤ ᱫᱚ ᱴᱷᱟᱱᱰᱟ ᱞᱟᱜᱟᱣ ᱟᱫᱮ ᱛᱟᱸᱦᱮᱫ ᱴᱷᱟᱱᱰᱟ ᱛᱮ ᱢᱩᱸ ᱛᱮᱯᱮᱫ, ᱢᱩᱸ ᱛᱮᱯᱮᱫ ᱞᱮᱱ ᱛᱟᱭ ᱛᱟᱦᱮᱸᱫ ᱟᱫᱚ ᱚᱱᱟ ᱠᱷᱟᱹᱛᱤᱨ ᱥᱟᱸᱦᱮᱫ ᱠᱚ ᱦᱚᱸ ᱵᱟᱭ ᱦᱟᱛᱟᱣ ᱫᱟᱲᱮᱭᱟᱜ ᱠᱟᱱ ᱛᱟᱦᱮᱸᱫ ᱟᱫᱚ ᱡᱚᱠᱷᱚᱱ ᱥᱟᱸᱦᱮᱫ ᱠᱚ ᱵᱟᱭ ᱦᱟᱛᱟᱣ ᱫᱟᱲᱮᱭᱟᱜ ᱠᱟᱱᱟ ᱩᱱᱤ ᱫᱚᱭ ᱪᱷᱚᱴ ᱯᱚᱴᱟᱜ ᱠᱟᱱᱟᱭ ᱫᱚᱢᱮ ᱫᱚᱢᱮ ᱨᱟᱜ ᱨᱟᱜ ᱵᱟᱲᱟᱭ ᱫᱟᱭ ᱡᱟᱹᱥᱛᱤ ᱥᱮᱬᱟ ᱫᱚ ᱵᱟᱝ, ᱚᱱᱮ ᱪᱟᱨ ᱯᱟᱸᱪ ᱵᱚᱪᱷᱚᱨ ᱦᱩᱭᱩᱜᱼᱟ ᱜᱤᱫᱽᱨᱟᱹ ᱴᱤᱡ ᱡᱟᱭᱦᱳᱠ ᱟᱫᱚ ᱩᱱ ᱥᱚᱢᱚᱭ ᱱᱩᱠᱩ ᱫᱚ ᱦᱚᱸᱥ ᱯᱤᱴᱟᱞ ᱤᱫᱤ ᱵᱟᱝ ᱠᱟᱛᱮᱫ ᱟᱠᱚ ᱚᱲᱟᱜ ᱦᱚᱲ ᱫᱚ, ᱢᱟᱱᱮ ᱟᱞᱮ ᱚᱲᱟᱜ ᱦᱚᱲ ᱦᱚᱸ ᱛᱟᱦᱮᱸ ᱠᱟᱱᱟ ᱠᱚ ᱚᱸᱰᱮ ᱤᱧ ᱫᱚ ᱵᱟᱦᱨᱮ ᱨᱮᱜᱮᱧ ᱛᱟᱦᱮᱸ ᱠᱟᱱᱟ, ᱩᱱ ᱥᱚᱢᱚᱭ ᱟᱞᱮ ᱚᱲᱟᱜ ᱦᱚᱲ ᱠᱚ ᱢᱮᱛᱟ ᱠᱚ ᱠᱟᱱᱟ ᱟᱨ ᱠᱤᱪᱷᱩ ᱦᱚᱲ ᱠᱚ ᱢᱮᱛᱟ ᱠᱚ ᱛᱟᱦᱮᱸᱫ ᱡᱮ ᱦᱚᱥᱯᱤᱴᱟᱞ ᱤᱫᱤ ᱭᱮ ᱯᱮ ᱠᱤᱱᱛᱩ ᱩᱱᱠᱩ ᱫᱚ ᱦᱚᱥᱯᱤᱴᱟᱞ ᱵᱟᱝ ᱤᱫᱤ ᱠᱟᱛᱮᱫ ᱚᱸᱰᱮ ᱟᱞᱮ ᱟᱛᱩ ᱨᱮᱜᱮ ᱢᱮᱱᱟᱜ ᱠᱚᱣᱟ ᱠᱤᱪᱷᱩ ᱚᱡᱷᱟ ᱠᱚᱜᱮ ᱩᱝᱠᱩ ᱠᱚᱴᱷᱮᱱ ᱠᱚ ᱤᱫᱤ ᱵᱟᱲᱟ ᱠᱟᱫᱮ ᱛᱟᱦᱮᱸᱫ ᱢᱟᱱᱮ ᱚᱸᱰᱮ ᱜᱮ ᱟᱹᱰᱤ ᱜᱷᱟᱹᱲᱤᱡ ᱥᱚᱢᱚᱭ ᱵᱟᱨ ᱯᱮ ᱜᱷᱚᱱᱴᱟ ᱠᱚ ᱞᱚᱥ ᱦᱚᱪᱚ ᱠᱟᱫᱟ ᱛᱟᱨᱯᱚᱨ ᱟᱫᱚ ᱵᱟᱭ ᱵᱟᱧᱪᱟᱣ ᱞᱮᱱᱜᱮᱭᱟ ᱟᱨ ᱪᱮᱫ ᱢᱟᱱᱮ ᱩᱱᱤ ᱡᱩᱫᱤ ᱴᱷᱤᱠ ᱥᱚᱢᱚᱭ ᱨᱮ ᱦᱚᱸᱥᱯᱤᱴᱟᱞ ᱠᱚᱠᱚ ᱤᱫᱤᱠᱮᱭᱟ ᱛᱟᱦᱞᱮ ᱦᱳᱭᱛᱳ ᱵᱟᱧᱪᱟᱣ ᱠᱚᱜ ᱜᱮᱭᱟ
ᱦᱮᱸ
ᱦᱩᱸ, ᱢᱟᱱᱮ ᱦᱚᱸᱜ-ᱚᱱᱟ ᱡᱮ ᱢᱤᱫᱴᱤᱡ ᱦᱮᱸ ᱢᱟᱱᱮ ᱩᱝᱠᱩ ᱫᱚᱠᱚ ᱱᱚᱜᱼᱚ ᱱᱟ ᱠᱚ ᱢᱚᱱᱮ ᱠᱟᱫᱟ ᱡᱮ ᱦᱚᱴᱟᱛ ᱜᱤᱫᱽᱨᱟᱹ ᱴᱷᱮᱡ ᱮ ᱪᱤᱠᱟᱹᱭᱮᱱ ᱛᱟᱞᱮᱭᱟ ᱢᱟᱲᱟᱝ ᱠᱚᱦᱚᱸ ᱢᱟᱲᱟᱝ ᱢᱟ ᱴᱷᱤᱠ ᱜᱮ ᱛᱟᱦᱮᱸ ᱠᱟᱱᱟᱭ ᱛᱚ ᱦᱚᱴᱟᱛᱮ ᱪᱤᱠᱟᱹᱭᱮᱱᱟ ᱢᱟᱱᱮ ᱱᱩᱭ ᱫᱚ ᱰᱟᱹᱱ ᱜᱮ ᱠᱚ ᱡᱚᱢ ᱠᱟᱫᱮᱭᱟ ᱱᱚᱜ-ᱚ ᱱᱚᱣᱟ ᱢᱤᱫᱴᱤᱡ ᱪᱤᱱᱛᱟᱹ ᱵᱷᱟᱵᱽᱱᱟ ᱛᱟᱠᱚ
ᱚᱸ ᱟᱫᱚ ᱦᱚᱸᱜᱼᱚᱱᱮ ᱚᱡᱷᱟ ᱨᱮᱱᱟᱜ ᱪᱚᱠᱠᱚᱨ ᱨᱮ ᱢᱤᱫᱴᱮᱱ ᱜᱤᱫᱽᱨᱟᱹ ᱟᱜ ᱡᱤᱣᱤ ᱪᱟᱞᱟᱣᱱᱟ ᱦᱮᱸ ᱥᱮ ᱛᱚ, ᱚᱱᱟ ᱫᱚ ᱟᱹᱰᱤ ᱵᱟᱹᱲᱤᱡ ᱢᱤᱫᱴᱮᱱ ᱠᱟᱛᱷᱟ ᱢᱟᱱᱮ ᱫᱩᱠ ᱥᱟᱶᱛᱮ ᱡᱩᱫᱤ ᱵᱚᱱ ᱞᱟᱹᱭᱟ ᱟᱪᱪᱷᱟ ᱢᱟᱱᱮ ᱚᱱᱮ ᱡᱮᱠᱚ ᱤᱫᱤ ᱠᱮᱫᱮᱭᱟ ᱵᱟᱨ ᱯᱮ ᱜᱷᱚᱱᱴᱟ ᱚᱸᱰᱮ ᱚᱠᱛᱚ ᱯᱟᱨᱚᱢᱮᱱᱟ ᱚᱱᱟ ᱵᱟᱫᱚᱞ ᱛᱮ ᱡᱩᱫᱤ ᱦᱚᱸᱥᱯᱤᱴᱟᱞ ᱨᱮ ᱤᱫᱤ ᱠᱟᱛᱮᱜ ᱜᱮ ᱢᱟᱱᱮ ᱤᱱᱟᱹ ᱚᱠᱛᱚ ᱠᱟᱴ ᱠᱟᱴᱟᱣ ᱠᱚᱜᱼᱟ ᱥᱮ ᱛᱟᱦᱞᱮ ᱩᱱᱤ ᱜᱤᱫᱽᱨᱟᱹ ᱫᱚ ᱚᱱᱠᱟᱱ ᱦᱚᱭᱛᱳ ᱚᱵᱚᱥᱛᱟ ᱵᱟᱝ ᱦᱩᱭ ᱠᱚᱜ ᱛᱟᱭᱟ
ᱦᱳᱭ ᱦᱳᱭ ᱦᱳᱭ
ᱦᱮᱸ ᱟᱨ ᱡᱩᱫᱤ ᱵᱚᱱ ᱞᱟᱹᱭᱟ ᱩᱱᱫᱤᱱ ᱡᱟᱦᱟᱸ ᱚᱡᱷᱟ ᱠᱚᱠᱚ ᱛᱟᱦᱮᱸ ᱠᱟᱱᱟ ᱡᱟᱹᱥᱛᱤ ᱠᱚ ᱨᱩᱣᱟᱹ ᱦᱟᱹᱥᱩᱜ ᱠᱟᱱ ᱛᱟᱦᱮᱱᱟ ᱯᱟᱹᱦᱤᱞ ᱦᱟᱯᱲᱟᱢ ᱠᱚ ᱚᱡᱷᱟ ᱴᱷᱮᱱ ᱜᱮᱠᱚ ᱪᱟᱞᱟᱜ ᱠᱟᱱ ᱛᱟᱦᱮᱱᱟ ᱩᱱᱫᱤᱱ ᱫᱚ ᱚᱝᱠᱟ ᱥᱚᱛ ᱚᱡᱷᱟ ᱠᱚᱠᱚ ᱛᱟᱦᱮᱸ ᱠᱟᱱᱟ ᱦᱮᱸᱥᱮ ᱱᱮ ᱛᱟᱨ ᱡᱟᱦᱟᱸ ᱛᱤᱱᱟᱹᱜ ᱚᱡᱷᱟ ᱢᱮᱱᱟᱜ ᱠᱚᱣᱟ ᱱᱩᱠᱩ ᱫᱚ ᱢᱟᱱᱮ ᱮᱠᱴᱩ ᱦᱚᱲ ᱴᱷᱮᱱ ᱠᱷᱚᱱᱟᱜ ᱮᱲᱟᱣ ᱫᱷᱟᱱ ᱫᱟ ᱢᱟᱱᱮ ᱪᱤᱠᱟᱹᱛᱮ ᱦᱚᱲᱤᱧ ᱡᱟᱦᱟᱸ ᱞᱮᱠᱟᱨᱤᱧ ᱢᱟᱱᱮ ᱢᱟᱱᱮ ᱩᱱᱤ ᱡᱟᱦᱟ ᱞᱮᱠᱟᱨᱮ ᱡᱟᱦᱟᱱᱟᱜ ᱜᱤᱧ ᱮᱢ ᱦᱚᱪᱚᱭᱮᱭᱟ ᱚᱱᱮ ᱚᱝᱠᱟᱱ ᱫᱷᱟᱱᱫᱟ ᱛᱟᱠᱚ ᱢᱟᱱᱮ ᱡᱟᱹᱥᱛᱤ ᱠᱟᱭᱛᱮ ᱚᱱᱟ ᱧᱮᱞᱚᱜᱼᱟ, ᱠᱤᱱᱛᱩ ᱯᱟᱹᱦᱤᱞ ᱫᱚ ᱚᱝᱠᱟ ᱥᱚᱛ ᱚᱡᱷᱟ ᱠᱚᱠᱚ ᱛᱟᱦᱮᱸᱠᱟᱱᱟ ᱚᱱᱟ ᱥᱟᱶᱛᱮ ᱯᱟᱹᱦᱤᱞ ᱫᱚ ᱦᱚᱸᱥᱯᱤᱴᱟᱞ ᱠᱚᱨᱮᱱᱟᱜ ᱦᱚᱸ ᱩᱱᱟᱹᱜ ᱮᱸᱻ ᱢᱟᱱᱮ ᱮᱸᱻ ᱥᱩᱵᱮᱵᱚᱥᱛᱷᱟ ᱵᱟᱝ ᱛᱟᱦᱮᱸ ᱠᱟᱱᱟ ᱦᱮᱸ ᱥᱮ